ᱡᱚᱦᱟᱨ ᱜᱮ
ᱡᱚᱦᱟᱨ ᱜᱮ ᱜᱚᱝᱠᱮ
ᱡᱚᱦᱟᱨ ᱜᱮ ᱨᱚᱲ ᱠᱚ ᱟᱸᱡᱚᱢᱚᱜ ᱠᱟᱱ ᱜᱮᱭᱟ?
ᱦᱩᱸ ᱢᱚᱸᱡᱽ ᱜᱮ ᱟᱸᱡᱚᱢᱚᱜ ᱠᱟᱱᱟ ᱟᱞᱤᱧᱟᱜ ᱜᱮ ᱪᱮᱫ ᱞᱮᱠᱟ ᱟᱸᱡᱚᱢᱚᱜ ᱠᱟᱱᱟ
ᱦᱮᱸ ᱟᱵᱤᱱᱟᱜ ᱦᱚᱸ ᱢᱚᱸᱡᱽ ᱜᱮ ᱟᱸᱡᱚᱢᱚᱜ ᱠᱟᱱ ᱜᱮᱭᱟ ᱟᱨ ᱪᱮᱫ ᱠᱚᱵᱤᱱ ᱪᱤᱠᱟᱹᱭᱮᱫ-ᱟ ᱛᱟᱦᱚᱞᱮ?
ᱱᱚᱜ-ᱚᱭ ᱱᱟᱥᱛᱟ ᱠᱟᱛᱮᱜ ᱱᱚᱜ-ᱚᱭ ᱜᱮ ᱟᱞᱮᱭᱟᱜ ᱠᱞᱟᱵ ᱥᱮᱫ ᱜᱤ ᱫᱩᱲᱩᱵ ᱦᱩᱭ ᱟᱠᱟᱱᱟ
ᱟᱪᱪᱷᱟ ᱟᱪᱪᱷᱟ ᱟᱪᱪᱷᱟ ᱟᱨ ᱛᱟᱦᱚᱞᱮ ᱱᱤᱛ ᱚᱱᱠᱟ ᱥᱮᱨᱢᱟ ᱡᱟᱹᱲᱮ ᱫᱟᱜ ᱪᱮᱠᱟ ᱧᱮᱞᱚᱜ ᱠᱟᱱᱟ ᱥᱮ ᱵᱟᱝ ᱟᱯᱮ ᱥᱮᱫ ᱫᱚ ᱨᱤᱢᱤᱞ ᱠᱚ ᱨᱟᱠᱟᱵ ᱠᱟᱜ-ᱟᱭ ᱥᱮ ᱵᱟᱝ
ᱦᱳᱭ ᱡᱟᱹᱯᱩᱫ ᱢᱚᱸᱡᱮ ᱡᱟᱹᱯᱩᱫ ᱠᱟᱫᱟᱭ ᱞᱤᱠᱤᱱ ᱫᱚ ᱱᱚᱜ-ᱚᱭ ᱠᱤᱪᱷᱩ ᱠᱷᱚᱱ ᱞᱟᱦᱟ ᱨᱮᱜᱮ ᱫᱟᱜ ᱟᱹᱥᱩᱲ ᱠᱮᱫᱟᱭ ᱚᱱᱟᱛ ᱛᱮᱜᱤ ᱦᱮᱡ ᱦᱩᱭ ᱟᱠᱟᱱᱟ
ᱟᱪᱪᱷᱟ ᱟᱪᱪᱷᱟ ᱟᱪᱪᱷᱟ ᱟᱨ ᱢᱟᱱᱮ
ᱛᱟᱦᱞᱮ ᱟᱯᱮ ᱥᱮᱫ ᱜᱮ ᱥᱮᱨᱢᱟ ᱫᱟᱲᱮ ᱪᱮᱫ ᱞᱮᱠᱟ?
ᱟᱞᱮᱥᱮᱫ ᱫᱚ ᱚᱱᱠᱟ ᱥᱮᱨᱢᱟ ᱡᱟᱹᱲᱤ ᱫᱚ ᱪᱟᱞᱟᱜ ᱠᱟᱱ ᱜᱮᱭᱟ ᱟᱨ ᱢᱳᱴᱟᱢᱩᱴᱤ ᱵᱷᱟᱜᱮ ᱜᱮ ᱫᱟᱜ ᱠᱚᱦᱚᱸ ᱧᱮᱞ ᱧᱟᱢᱚᱜ ᱠᱟᱱ ᱜᱮᱭᱟ ᱟᱨ ᱨᱤᱢᱤᱞ ᱦᱳ ᱱᱤᱛ ᱦᱚᱸᱭ ᱨᱟᱠᱟᱵ ᱠᱫ ᱜᱮᱭᱟ ᱨᱚᱦᱚᱭ ᱠᱚᱦᱚᱸ ᱵᱷᱟᱜᱤ ᱜᱮ ᱪᱟᱞᱟᱜ ᱨᱚᱦᱚᱭ ᱠᱚᱯᱮ ᱟᱨᱟᱢᱵᱚᱭᱟ ᱥᱮ ᱵᱟᱝ ᱟᱯᱮᱥᱮᱫ?
ᱟᱞᱮᱥᱮᱫ ᱨᱚᱦᱚᱭ ᱫᱚ ᱟᱨᱚᱢᱵᱚ ᱠᱟᱛᱮ ᱪᱟᱵᱟᱭᱱᱟ ᱜᱚᱝᱠᱮ᱾
ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ ᱟᱹᱰᱤ ᱞᱚᱜᱚᱱ ᱯᱮ ᱯᱩᱨᱟᱹᱣ ᱠᱮᱫᱮᱜᱼᱟ᱾
ᱦᱚ ᱱᱤᱭᱟᱹ ᱫᱷᱟᱣ ᱫᱚ ᱛᱷᱚᱲᱟ ᱞᱟᱦᱟᱟᱱᱚᱜ ᱜᱮ ᱫᱟᱜ ᱡᱟᱹᱲᱤ ᱠᱮᱜᱟᱭ ᱥᱮ
ᱟᱪᱪᱷᱟ ᱟᱪᱪᱷᱟ ᱟᱪᱪᱷᱟ ᱟᱪᱪᱷᱟ
ᱟᱨ ᱛᱟᱦᱚᱞᱮ ᱱᱤᱛ ᱫᱚ ᱚᱱᱛᱮ ᱠᱮᱞᱟᱯ ᱥᱮᱫ ᱨᱮᱜᱮ ᱢᱮᱱᱟᱢᱟ ᱛᱟᱦᱚᱞᱮ ᱚᱱᱠᱟ ᱠᱟᱹᱢᱤ ᱠᱚ ᱡᱟᱦᱟᱱᱟᱜ ᱠᱚᱢ ᱠᱟᱹᱢᱤᱭᱮᱫᱟ ᱥᱮ ᱵᱟᱢ ᱠᱟᱢᱤ ᱵᱟᱲᱟᱭᱮᱫᱟ ᱚᱱᱠᱟ ᱡᱟᱦᱟᱱᱟᱜ ᱠᱚ ᱥᱮ ᱚᱲᱟᱜ ᱨᱮᱜᱮ ᱢᱮᱱᱟᱢᱟ ᱱᱤᱛ?
ᱱᱤᱛ ᱚᱠᱛᱚ ᱫᱚ ᱚᱲᱟᱜ ᱨᱮᱜᱤ ᱫᱚᱠ ᱠᱷᱟᱹᱞᱤ ᱠᱷᱮᱛ ᱜᱮ ᱪᱟᱞᱟᱣ ᱦᱩᱭᱩᱜ ᱠᱟᱱᱟ ᱠᱷᱮᱛ ᱠᱚᱨᱮᱱᱟᱜ ᱜᱮ ᱚᱲᱟᱜ ᱠᱚᱨᱮᱱᱟᱜ ᱜᱮ ᱠᱟᱹᱢᱤ ᱠᱚ ᱟᱨᱠᱤ᱾
ᱟᱪᱪᱷᱟ ᱟᱪᱪᱷᱟ ᱟᱪᱪᱷᱟ
ᱛᱷᱚᱲᱟ ᱜᱟᱱᱤᱧ ᱨᱩᱣᱟᱹᱜ ᱠᱟᱱ ᱛᱟᱦᱮᱸᱱᱟ ᱥᱮ ᱤᱱᱟᱛᱮ ᱵᱟᱭᱨᱮ ᱠᱟᱹᱢᱤ ᱫᱚ ᱵᱟᱹᱧ ᱪᱟᱞᱟᱜ ᱠᱟᱱᱟ᱾
ᱟᱪᱪᱷᱟ
ᱛᱚ ᱦᱩᱭᱩᱜ ᱠᱟᱱᱟ ᱟᱫᱚ ᱚᱱᱟᱜᱮ ᱚᱲᱟᱜ ᱠᱚᱨᱮ ᱜᱮ ᱧᱮᱞ ᱦᱩᱭᱩᱜ ᱠᱟᱱᱟ ᱠᱟᱹᱢᱤ ᱴᱟᱠ ᱴᱩᱠ᱾
ᱟᱪᱪᱷᱟ ᱟᱪᱪᱷᱟ ᱟᱨ ᱜᱚᱢᱠᱮ ᱱᱚᱝᱠᱟ ᱟᱯᱮ ᱥᱮᱫ ᱫᱚ ᱪᱮᱫᱞ ᱞᱮᱠᱟ ᱢᱟᱱᱮ ᱫᱚᱢᱮ ᱪᱮᱫᱠᱟ ᱢᱟᱱᱮ ᱪᱮᱫ ᱠᱚᱛᱮᱯᱮ ᱪᱟᱥᱼᱵᱟᱥ ᱯᱮ ᱯᱩᱨᱟᱹᱣ ᱠᱮᱫᱮᱜᱼᱟ ᱱᱚᱝᱠᱟ ᱰᱝᱨᱤ ᱠᱚᱛᱮ ᱯᱮ ᱠᱟᱲᱟ ᱠᱚᱛᱮ ᱯᱮ ᱥᱤᱭᱳᱜ ᱠᱟᱱ ᱜᱮᱭᱟ ᱥᱮ ᱚᱱᱠᱟ ᱴᱮᱠᱴᱟᱨ ᱜᱟᱹᱰᱤ ᱱᱮᱛᱟᱨ ᱫᱚ ᱠᱟᱹᱡ ᱪᱮᱫ ᱞᱮᱠᱟ ᱠᱚᱛᱮ ᱯᱮ ᱥᱤᱭᱳᱜ ᱠᱟᱱᱟ
ᱢᱮᱱᱠᱷᱟᱱ ᱫᱚ ᱜᱚᱝᱠᱮ ᱵᱟᱱᱟᱨ ᱛᱮᱜᱤ ᱡᱟᱦᱟᱸ ᱡᱷᱟᱹᱞ ᱡᱷᱟᱹᱞ ᱠᱚᱨᱮ ᱠᱷᱮᱛ ᱠᱚ ᱢᱮᱱᱟᱜᱼᱟ ᱥᱮ ᱚᱱᱟ ᱠᱚᱫᱚ ᱴᱮᱠᱴᱟᱨ ᱠᱚᱛᱮ ᱜᱮ ᱥᱤ ᱦᱩᱭᱩᱜ ᱠᱟᱱᱟ᱾ ᱟᱨ ᱱᱚᱣᱟ ᱟᱞᱮ ᱫᱚ ᱵᱟᱲᱜᱮ ᱞᱟ ᱛᱟᱨ ᱨᱮᱜᱮ ᱢᱮᱱᱟᱜ ᱛᱟᱞᱮᱭᱟ ᱵᱟᱨᱭᱟ ᱯᱮᱭᱟ ᱠᱷᱮᱛ ᱫᱚ ᱚᱱᱟ ᱠᱚᱛᱮ ᱫᱚ ᱰᱟᱝᱨᱟ ᱛᱮᱜᱮ ᱞᱮ ᱥᱤ ᱟᱠᱟᱟᱜᱼᱟ᱾ ᱟᱨᱠᱤ
ᱟᱪᱪᱷᱟ ᱟᱨ ᱚᱱᱠᱟ ᱚᱱᱠᱟ ᱛᱟᱦᱚᱞᱮ ᱦᱩᱲᱩ ᱠᱚᱫᱚ ᱯᱮ ᱨᱚᱦᱚᱭ ᱪᱟᱵᱟ ᱠᱟᱫᱟ ᱟᱨ ᱛᱟᱦᱚᱞᱮ ᱱᱤᱛᱚᱜ ᱚᱱᱠᱟ ᱡᱟᱦᱟᱱᱟᱜ ᱪᱟᱥ ᱠᱚ ᱥᱚᱵᱡᱤ ᱴᱚᱵᱡᱤ ᱡᱟᱦᱟᱱᱟᱜ ᱚᱱᱠᱟ ᱚᱱᱠᱟᱱᱟᱜ ᱠᱚ ᱦᱳᱲᱩ ᱥᱟᱶᱛᱮ ᱥᱟᱶ ᱥᱟᱶᱶᱛᱮ ᱡᱟᱦᱟᱱᱟᱜ ᱚᱱᱠᱟᱱᱟᱜ ᱪᱟᱥ ᱠᱚ
ᱦᱮᱸ ᱵᱟᱲᱜᱮ ᱠᱚᱨᱮ ᱥᱚᱵᱡᱤ ᱠᱚᱦᱚᱸ ᱞᱟᱜᱟᱣ ᱟᱠᱟᱜ ᱜᱮᱭᱟ᱾
ᱟᱪᱪᱷᱟ ᱟᱪᱪᱷᱟ ᱪᱮᱫ ᱪᱮᱫ ᱥᱚᱵᱡᱤ ᱯᱮ ᱞᱟᱜᱟᱣ ᱟᱠᱟ ᱟ ᱜᱚᱝᱠᱮ?
ᱪᱮᱫ ᱪᱮᱫ ᱞᱟᱜᱟᱣ ᱠᱟᱜ ᱜᱮᱭᱟᱞᱮ ᱜᱚᱝᱠᱮ ᱵᱷᱤᱱᱰᱤ ᱠᱚᱸᱰᱷᱟ ᱠᱚ ᱯᱚᱴᱚᱞ ᱠᱚ ᱠᱟᱨᱞᱟ ᱠᱚ
ᱟᱪᱪᱷᱟ ᱟᱪᱪᱷᱟ
ᱢᱮᱱᱠᱷᱟᱱ ᱫᱚ ᱟᱹᱞᱩ ᱵᱮᱸᱜᱟᱲ ᱟᱹᱞᱩ ᱵᱤᱞᱟᱹᱛᱤ ᱫᱚ ᱮᱠᱷᱚᱱ ᱫᱚ ᱵᱟᱞᱮ ᱞᱟᱜᱟᱣ ᱠᱟᱜᱼᱟ᱾ ᱟᱨ ᱫᱟᱜ ᱮᱠᱫᱚᱢ ᱫᱚ ᱯᱮᱨᱮᱡ ᱜᱚᱫᱚᱜ ᱠᱟᱱᱟ ᱥᱮ ᱚᱱᱟᱛᱮ᱾
ᱦᱮᱸ ᱦᱚᱸ
ᱛᱟᱦᱚᱞᱮ ᱟᱯᱮ ᱠᱚᱜᱮ ᱪᱮᱫ ᱠᱚᱯᱮ ᱪᱟᱥ ᱵᱟᱲᱟᱭᱮᱫᱟ?
ᱟᱞᱮ ᱫᱚ ᱱᱤᱛᱚᱜ ᱫᱚ ᱱᱤᱛ ᱜᱷᱟᱹᱲᱤᱡ ᱫᱚ ᱦᱩᱲᱩ ᱨᱮᱜᱮ ᱡᱟᱹᱥᱛᱤ ᱚᱱᱠᱟ ᱫᱚ ᱫᱷᱮᱭᱟᱱ ᱠᱚ ᱮᱢ ᱦᱩᱭᱩᱜ ᱠᱟᱱᱟ ᱢᱟᱱᱮ ᱪᱟᱥ ᱫᱚ ᱪᱟᱥ ᱵᱟᱲᱟ ᱦᱩᱭᱩᱜ ᱠᱟᱱ ᱜᱮᱭᱟ ᱵᱟᱝ ᱫᱚ ᱵᱟᱝ ᱟᱫᱚ ᱡᱟᱹᱥᱛᱤ ᱠᱟᱭᱛᱮ ᱦᱩᱲᱳ ᱜᱮ ᱱᱤᱛᱚᱜ ᱫᱚ ᱢᱟᱱᱮ ᱪᱟᱥ ᱦᱩᱭᱩᱜ ᱠᱟᱱᱟ ᱦᱩᱲᱩ ᱥᱮᱫ ᱜᱮ ᱫᱷᱮᱭᱟᱱ ᱮᱢ ᱦᱩᱭ ᱟᱠᱟᱱᱟ ᱟᱨ ᱥᱚᱵᱡᱤ ᱠᱚᱫᱚ ᱢᱮᱱᱟᱜ ᱦᱚᱞᱟ ᱫᱚ ᱪᱟᱥ ᱵᱟᱲᱟ ᱦᱳᱭ ᱞᱮᱱᱟ ᱚᱱᱟ ᱠᱚᱫᱚ ᱱᱤᱛ ᱫᱚ ᱟᱨᱠᱤ ᱪᱟᱵᱟ ᱦᱮᱜ ᱠᱟᱱᱟ ᱟᱫᱚ ᱥᱚᱵᱡᱤ ᱫᱚ ᱱᱤᱛ ᱫᱚ ᱦᱟᱸᱜ ᱟᱹᱣᱨᱤ ᱚᱝᱠᱟ ᱫᱚ ᱟᱹᱣᱨᱤ ᱪᱟᱥ ᱦᱳᱭᱳᱜᱼᱟ ᱟᱨ ᱱᱚᱝᱠᱟ ᱤᱭᱟᱹ ᱠᱚᱜᱮ ᱪᱟᱥ ᱦᱳᱭᱳᱜ ᱠᱟᱱᱟ ᱦᱳᱲᱳ ᱠᱚᱜᱮ ᱪᱟᱥ ᱦᱳᱭᱳᱜ ᱠᱟᱱᱟ
ᱛᱟᱦᱚᱞᱮ ᱱᱤᱛᱚᱜ ᱫᱚ ᱪᱤᱜ ᱠᱚᱵᱮᱱ ᱪᱤᱠᱟᱹᱭᱮᱫᱟ
ᱱᱤᱛᱚ ᱫᱚ ᱢᱮᱱᱟᱜ ᱞᱤᱧ ᱜᱮᱭᱟ ᱟᱹᱞᱤᱧ ᱦᱚᱸ ᱱᱚᱸᱰᱮ ᱚᱲᱟᱜ ᱯᱮᱭᱟ ᱯᱤᱸᱰᱟᱹ ᱥᱮᱫ ᱨᱮᱜᱮᱞᱤᱧ ᱫᱩᱲᱩᱵ ᱟᱠᱟᱱᱟ ᱱᱟᱥᱛᱟ ᱵᱟᱲᱟ ᱠᱚᱦᱚᱸ ᱦᱳᱭ ᱧᱚᱜ ᱱᱟ ᱠᱤᱪᱷᱩ ᱠᱷᱚᱱ ᱢᱟᱲᱟᱝ ᱜᱮ ᱟᱨ ᱛᱟᱯᱚᱨᱮ ᱠᱮ ᱢᱤᱜ ᱜᱷᱟᱹᱲᱤᱡ ᱯᱚᱨᱮ ᱠᱷᱟᱱ ᱜᱮ ᱦᱟᱸᱜ ᱟᱨ ᱢᱮᱨᱚᱢ ᱰᱟᱹᱟᱝᱨᱤ ᱠᱚ ᱠᱟᱹᱡᱞᱤᱧ ᱤᱫᱤ ᱠᱚᱣᱟ ᱵᱟᱹᱭᱦᱟᱹᱲ ᱥᱮᱱ ᱟᱹᱛᱤᱧ ᱵᱟᱲᱟ ᱟᱨ ᱫᱟᱠᱟ ᱠᱚ ᱡᱚᱢ ᱫᱟᱜ ᱢᱟᱹᱰᱤ ᱠᱚ ᱡᱚᱢ ᱵᱟᱲᱟ ᱠᱟᱛᱮᱫ
ᱦᱳᱭ ᱦᱳᱭ
ᱟᱯᱮ ᱨᱮᱱ ᱫᱚ ᱛᱤᱱᱟᱹᱜ ᱜᱟᱱ ᱰᱟᱹᱝᱨᱤ ᱢᱮᱨᱚᱢ ᱠᱚ ᱢᱮᱱᱟᱜ ᱠᱚᱣᱟ ᱥᱮ ᱵᱟᱝ ᱵᱚᱭᱦᱟ
ᱦᱩᱸ ᱰᱟᱝᱨᱤ ᱠᱚᱫᱚ ᱢᱮᱱᱟᱜ ᱠᱚᱜᱮᱭᱟ
ᱦᱚᱸ
ᱵᱟᱨᱭᱟ ᱰᱟᱝᱨᱟ ᱦᱮᱱᱟᱜ ᱠᱤᱱᱟᱹ ᱢᱤᱫᱴᱮᱜ ᱢᱤᱦᱩ ᱢᱮᱱᱟᱭ ᱠᱮᱫᱮᱭᱟ ᱟᱨ ᱢᱤᱫᱴᱮᱱ ᱫᱚ ᱦᱚᱯᱚᱱ ᱢᱮᱱᱟᱭᱟ ᱵᱟᱥ ᱤᱱᱟᱹᱜ ᱜᱤ ᱟᱨ ᱢᱮᱨᱚᱢ ᱦᱚᱸ ᱵᱟ ᱢᱮᱨᱚᱢ ᱦᱚᱸ ᱢᱮᱱᱟᱜ ᱠᱚᱛᱟᱞᱮᱜᱮᱭᱟ ᱩᱸᱜ ᱢᱮᱨᱚᱢ ᱫᱚ ᱯᱟᱥᱴᱤ ᱰᱟᱝᱨᱤ ᱠᱚᱫᱚ ᱯᱩᱱᱭᱟ
ᱟᱪᱪᱷᱟ
ᱟᱨ ᱥᱤᱢ ᱠᱚᱦᱚᱸ ᱢᱮᱱᱟᱜ ᱠᱚᱛᱟᱞᱮ ᱜᱮᱭᱟ
ᱟᱪᱪᱷᱟ ᱟᱪᱪᱷᱟ ᱟᱪᱪᱷᱟ
ᱥᱤᱢ ᱠᱚᱫᱚ ᱜᱚᱡ ᱪᱟᱵᱟᱜ ᱠᱟᱱᱟ ᱠᱚ ᱪᱤᱜ ᱠᱚᱪᱚ ᱨᱳᱜ ᱠᱚ ᱦᱤᱡᱩᱜ ᱠᱟᱱᱟ
ᱦᱟᱸ ᱚᱱᱟ ᱫᱚ ᱮᱢᱱᱤᱛᱮᱜᱮ ᱟᱨ ᱦᱤᱛᱳᱜ ᱫᱚ ᱠᱟᱹᱡ ᱮ ᱫᱚᱢᱮ ᱜᱮ ᱡᱟᱹᱥᱛᱤᱭ ᱠᱟᱱᱟ ᱨᱳᱜ ᱠᱚᱦᱚᱸ ᱢᱤᱫ ᱜᱷᱟᱹᱲᱤᱡ ᱛᱮᱜᱮ ᱦᱟᱱᱟ ᱱᱚᱣᱟ ᱮᱢᱱᱤ ᱛᱮᱜᱮ ᱢᱟᱹᱱᱢᱤ ᱦᱚᱸ ᱢᱟᱹᱱᱢᱤ ᱦᱚᱸ ᱟᱹᱰᱤ ᱞᱚᱜᱚᱱ ᱧᱟᱢ ᱵᱚᱱᱟ ᱟᱨ ᱛᱟᱨᱯᱚᱨᱮ ᱥᱤᱢ ᱢᱮᱨᱚᱢ ᱢᱟ ᱚᱱᱟ ᱢᱟ ᱥᱟᱜᱤᱧ ᱨᱮᱱᱟᱜ ᱠᱟᱛᱷᱟ ᱩᱝᱠᱩ ᱢᱟ ᱡᱤᱵᱽᱼᱡᱤᱭᱟᱹᱞᱤᱭᱟ ᱠᱟᱛᱟ ᱠᱚᱜ ᱥᱮ
ᱦᱳᱭ ᱦᱳᱭ
ᱟᱨ ᱛᱟᱦᱞᱮ ᱵᱚᱭᱦᱟ ᱱᱤᱛ ᱫᱚ ᱚᱝᱠᱟᱢ ᱯᱟᱲᱦᱟᱜ ᱠᱚ ᱤᱫᱤ ᱫᱤᱭᱟ ᱪᱮᱫ ᱞᱮᱠᱟ ᱛᱮᱭᱟᱨᱤ ᱠᱚ ᱢᱮᱱᱟᱜ ᱛᱟᱢᱟ ᱥᱮ ᱚᱝᱠᱟᱢ ᱠᱚᱢᱯᱞᱤᱴ ᱠᱟᱫᱟᱢ ᱥᱮ ᱪᱮᱫ ᱞᱮᱠᱟ ᱡᱟᱦᱟᱸ ᱞᱮᱠᱟ ᱛᱮᱭᱟᱨᱤᱢ ᱦᱟᱛᱟᱣᱫᱟ ᱡᱟᱦᱟᱱᱟᱜ ᱥᱮ ᱱᱤᱛᱚᱜ ᱫᱚ ᱚᱲᱟᱜ ᱠᱚᱨᱮ
ᱮᱠᱷᱚᱱ ᱫᱚ ᱚᱲᱟᱜ ᱠᱚᱨᱮᱜ ᱜᱮ ᱵᱟᱹᱜᱤ ᱦᱩᱭ ᱠᱟᱱᱟ ᱟᱢᱫᱟ ᱫᱤᱱ ᱨᱮᱜᱮ
ᱟᱪᱪᱷᱟ ᱟᱪᱪᱷᱟ ᱟᱪᱪᱷᱟ ᱟᱪᱪᱷᱟ
ᱮᱠᱷᱚᱱ ᱩᱱᱠᱩ ᱫᱚ ᱚᱸᱭ ᱚᱲᱟᱜ ᱠᱚᱨᱮᱜᱤ ᱟᱨ ᱠᱟᱹᱢᱤ ᱪᱟᱞᱟᱭ ᱦᱩᱭᱩᱜ ᱠᱟᱱᱟ ᱵᱟᱦᱟᱨ ᱠᱚᱨᱮ ᱟᱨ ᱵᱚᱞ ᱜᱟᱛᱮᱜ ᱜᱤ
ᱟᱪᱪᱷᱟ ᱟᱪᱪᱷᱟ ᱵᱚᱞ ᱮᱱᱮᱡ ᱠᱚ ᱜᱟᱛᱮ ᱠᱚ ᱪᱮᱫ ᱞᱮᱠᱟ ᱦᱳᱭᱳᱜ ᱠᱟᱱᱟ ᱟᱯᱮ ᱥᱮᱱ
ᱦᱩᱸ ᱡᱟᱹᱥᱛᱤ ᱠᱩ ᱜᱟᱹᱛᱤᱜ ᱠᱟᱱᱟ ᱮᱠᱷᱚᱱ ᱫᱚ ᱥᱮᱛᱟᱜ ᱟᱭᱩᱵ ᱠᱚ ᱩᱰᱩᱜᱚᱜ ᱠᱟᱱ ᱜᱮᱭᱟ ᱯᱮᱠᱴᱤᱥ ᱠᱚ
ᱟᱪᱪᱷᱟ ᱱᱚᱭᱟ ᱵᱟᱱᱮᱢ ᱟᱨ ᱚᱝᱠᱟ ᱠᱷᱮᱞᱳᱸᱰ ᱠᱚ ᱡᱟᱦᱟᱸ ᱫᱚ ᱞᱟᱹᱴᱩ ᱞᱟᱹᱴᱩ ᱜᱚᱱᱚᱝ ᱠᱚᱨᱮᱱᱟᱜ ᱦᱳᱭᱳᱜ ᱜᱮᱭᱟ ᱚᱱᱟ ᱠᱚᱝ ᱦᱳᱭᱳᱜ ᱠᱟᱱ ᱜᱮᱭᱟ ᱥᱮ ᱵᱟᱝ ᱟᱯᱮᱥᱮᱱ
ᱦᱩᱸ ᱦᱩᱭᱩᱜ ᱠᱟᱱ ᱜᱮᱭᱟ ᱱᱮᱥ ᱫᱚ ᱟᱞᱮ ᱫᱚ ᱵᱟᱝᱞᱮ ᱦᱟᱛᱟᱣ ᱠᱟᱡ ᱤᱝᱠᱟᱹ ᱫᱚ ᱦᱟᱛᱟᱣᱞᱮ ᱦᱟᱸᱜ ᱟᱜᱚᱥ ᱠᱷᱚᱡ ᱞᱮ ᱦᱟᱸᱜ ᱱᱤᱛ ᱠᱷᱚᱱ ᱜᱮᱠᱚ ᱟᱲᱟᱭ ᱮᱫᱟ ᱟᱞᱮ ᱫᱚ ᱟᱜᱚᱥ ᱠᱚᱨᱮ ᱦᱟᱸᱜ ᱠᱷᱮᱞ ᱟᱞᱮ ᱦᱟᱸᱜ
ᱟᱪᱪᱷᱟ
ᱵᱷᱟᱹᱜᱤ ᱵᱷᱟᱹᱜᱤ ᱠᱚ ᱡᱟᱭᱜᱟ ᱠᱚᱨᱮ ᱦᱩᱭᱩᱜ ᱠᱟᱱ ᱜᱮᱭᱟ ᱵᱷᱟᱹᱜᱮ ᱵᱷᱟᱹᱜᱮ ᱦᱚᱜᱼᱚᱭ ᱦᱤ ᱦᱤᱨᱟᱹᱯᱩᱨ ᱟᱡᱚᱢ ᱠᱟᱜ ᱜᱮᱭᱟᱢ ᱛᱚ ᱜᱚᱝᱠᱮ
ᱦᱮᱸ ᱜᱚᱝᱠᱮ ᱟᱸᱡᱚᱢ ᱟᱠᱟᱜ ᱜᱤᱧ
ᱚᱸᱰᱮ ᱠᱷᱮᱞᱟ ᱵᱮᱱ ᱦᱮᱜ ᱵᱟᱲᱟᱣ ᱠᱟᱱ ᱜᱮᱭᱟ ᱛᱚ ᱧᱮᱞ ᱠᱚ
ᱧᱮᱞ ᱠᱚ ᱚᱱᱛᱮ ᱫᱚᱦᱚᱸ ᱩᱱᱟᱹᱜ ᱥᱟᱺᱜᱤᱧ ᱫᱚ ᱵᱟᱹᱞᱤᱧ ᱪᱟᱞᱟᱣ ᱵᱟᱲᱟ ᱠᱟᱱᱟ ᱟᱞᱮᱥᱮᱜ ᱠᱷᱚᱱᱟᱜ ᱫᱚ ᱠᱟᱹᱡ ᱟᱭᱢᱟ ᱧᱚᱜ ᱜᱮ ᱡᱷᱟᱹᱞᱟᱹ ᱠᱤᱱᱛᱩᱞᱤᱧ ᱟᱸᱡᱚᱢ ᱠᱟᱜᱼᱟ ᱚᱸᱰᱮ ᱠᱟᱹᱡ ᱦᱩᱭᱩᱜᱼᱟ ᱟᱨᱠᱤ
ᱚᱱᱟ ᱠᱚᱨᱮ ᱦᱚᱸ ᱜᱚᱝᱠᱮ ᱠᱷᱮᱞ ᱵᱟᱲᱟ ᱟᱠᱟᱟᱜ ᱜᱮᱭᱟᱞᱤᱧ ᱟᱹᱞᱤᱧ ᱦᱚᱸ
ᱟᱪᱪᱷᱟ ᱢᱟᱱᱮ ᱠᱷᱮᱞᱳᱰ ᱫᱤᱭᱮ ᱵᱷᱟᱜᱤ ᱜᱮ ᱟᱵᱤᱱᱟᱜ ᱦᱚᱸ ᱤᱭᱟᱹ ᱢᱮᱱᱟᱜ ᱛᱟᱵᱤᱱᱟ ᱦᱳᱭᱛᱳ
ᱦᱳᱭ ᱦᱳᱭ ᱟᱫᱚ ᱵᱟᱲᱟᱭ ᱜᱮᱭᱟᱢ ᱛᱚ ᱪᱴ ᱠᱚᱜᱮᱛᱚ
ᱦ ᱦᱮᱸ
ᱤᱱᱟ ᱛᱮᱜᱮ ᱮ ᱫᱚ ᱮᱚᱱ ᱫᱚ ᱤᱱᱠᱟ ᱫᱚ ᱟᱹᱣᱞᱤᱧ ᱠᱷᱮᱞᱟ ᱵᱟᱨ ᱵᱪᱚᱨ ᱦᱩᱭᱭᱱᱟ ᱟᱹᱣᱤ ᱠᱷᱮᱞᱟ ᱟᱨ ᱢᱤᱫ ᱫᱷᱟᱣ ᱛᱮᱜᱮᱧ ᱠᱷᱮᱞ ᱠᱟᱜᱼᱟ ᱚᱸᱰᱮ ᱠᱟᱴᱟ ᱠᱚ ᱵᱟᱡᱟᱣ ᱟᱠᱚ ᱦᱩᱭᱱᱟ ᱥᱮ
ᱦᱮᱸ ᱦᱮᱸ ᱦᱮᱸ
ᱠᱷᱮᱞ ᱫᱚᱞᱤᱧ ᱠᱷᱮᱞ ᱟᱠ ᱠᱟᱱ ᱜᱮᱭᱟ ᱮᱠᱷᱚᱱ ᱫᱚᱫᱚ ᱛᱷᱚᱲᱟ ᱠᱚᱢ ᱞᱞᱤᱧ ᱠᱷᱮᱞ ᱠᱟᱱᱟ
ᱢᱟᱱᱮ ᱞᱟᱦᱟᱛᱮ ᱞᱟᱦᱟ ᱢᱟᱱᱮ ᱫᱚᱢᱮ ᱮᱠᱴᱟ ᱫᱚ ᱩᱱᱟᱹᱜ ᱫᱚ ᱨᱤᱠᱥᱛᱮᱮᱫ ᱫᱚ ᱵᱵᱤᱱ ᱠᱷᱮᱞ ᱜᱮᱭᱟ
ᱦᱳᱭ ᱦᱳᱭᱛ ᱠᱷᱚᱱ ᱫᱚ ᱚᱲᱟᱜ ᱠᱚᱨᱮ ᱦᱚᱸ ᱧᱮᱞ ᱦᱩᱭᱩᱜ ᱠᱟᱱᱟ ᱥᱮ ᱡᱚᱛᱚ ᱥᱮᱫ ᱜᱮ
ᱠᱟᱞᱮ ᱠᱟᱞᱮᱞᱮᱞᱮ ᱮᱠᱫᱚᱢ
ᱛᱟᱦᱞᱮ ᱜᱚᱝᱠᱮ ᱢᱮᱱᱮᱫ ᱛᱟᱦᱮᱟᱸᱱᱤᱧ ᱟᱯᱮ ᱥᱮᱫ ᱵᱟᱯᱞᱟ ᱵᱤᱦᱟᱹ ᱠᱚᱫᱚ ᱪᱮᱫ ᱞᱮᱠᱟ ᱦᱩᱭᱩᱜ ᱠᱟᱱᱛᱮ ᱛᱩᱢᱫᱟᱜ ᱴᱟᱢᱟᱠ ᱠᱚ ᱛᱮᱜᱮ ᱥᱮ ᱱᱚᱝᱠᱟ
ᱟᱹᱰᱤ ᱱᱚᱝᱠᱟ ᱟᱭᱢᱟ ᱡᱟᱭᱜᱟᱟᱨᱮ ᱧᱮᱞ ᱠᱟᱱᱟ ᱡᱟᱦᱟᱸ ᱫᱚ ᱱᱟᱞᱮ ᱥᱮᱱ ᱦᱚᱸ ᱪᱮᱫᱟᱜ ᱤᱧ ᱞᱟᱹᱭᱟ ᱱᱚᱝᱠᱟ ᱫᱚ ᱢᱟᱱᱮ ᱱᱚᱝᱠᱟ ᱧᱮᱞ ᱧᱟᱢ ᱠᱟᱱᱟ ᱚᱠᱟ ᱠᱚᱠᱟ ᱴᱚᱴᱷᱟ ᱠᱚᱨᱮ ᱫᱚ ᱚᱱᱠᱟ ᱵᱚᱠᱥ ᱢᱟᱹᱭᱤ ᱠᱚᱛᱮ ᱦᱚᱸ ᱦᱩᱭᱩᱜ ᱠᱟᱱᱟ ᱟᱨ ᱚᱠᱟ ᱚᱠᱟ ᱴᱚᱴᱷᱟ ᱠᱚᱨᱮ ᱫᱚ ᱱᱚᱝᱠᱟ ᱛᱩᱢᱫᱟᱜ ᱴᱟᱢᱟᱠ ᱠᱚᱛᱮ ᱦᱩᱭᱩᱜ ᱠᱟᱱᱟ ᱟᱫᱚ
ᱦ
ᱡᱚᱴᱟ ᱟᱵᱚᱣᱟᱜ ᱥᱟᱱᱛᱟᱲ ᱥᱚᱢᱟᱡᱽ ᱨᱮ ᱡᱚᱛᱚᱴᱟ ᱟᱵᱚᱣᱟᱜ ᱡᱟᱹᱨᱩᱲ ᱠᱟᱱ ᱛᱟᱵᱚᱱᱟ ᱚᱱᱟ ᱫᱚ ᱛᱩᱢᱫᱟᱜ ᱴᱟᱢᱟᱠ ᱛᱮᱜ ᱜᱮ ᱵᱟᱯᱞᱟ ᱵᱟᱯᱞᱟᱜ ᱜᱮ ᱵᱮᱥᱟ ᱥᱮ ᱵᱷᱟᱜᱤᱭᱟ ᱟᱫᱚ ᱚᱱᱠᱟ ᱮᱠᱟᱞ ᱟᱫᱚ ᱵᱟᱠᱚ ᱢᱟᱱᱟᱣ ᱵᱟᱛᱟᱣ ᱮᱫᱟ ᱥᱮ ᱱᱚᱝᱠᱟ ᱟᱠᱚ ᱢᱤᱫᱴᱮᱱ ᱟᱠᱚ ᱢᱟ ᱟᱹᱛᱩᱳ ᱢᱟᱹᱡᱷᱤ ᱡᱟᱦᱟᱸᱭ ᱢᱮᱱᱟᱭᱟ ᱥᱮ ᱚᱱᱠᱟ ᱡᱟᱦᱟᱱᱟᱜ ᱟ ᱟᱹᱛᱩᱳ ᱨᱮᱱ ᱜᱮ ᱟᱨᱠᱤ ᱠᱤ ᱩᱱᱤ ᱡᱩᱫᱤ ᱵᱟᱭ ᱞᱟᱹᱭ ᱨᱚᱲᱟ ᱥᱮ ᱵᱟᱭ ᱟᱡᱨᱮᱱ ᱜᱟᱹᱞᱤᱢ ᱠᱚᱴᱷᱮᱱ ᱡᱩᱫᱤ ᱵᱟᱭ ᱞᱟᱹᱭᱟ ᱥᱮ ᱪᱮᱫᱞᱠᱟ ᱟᱫᱚ ᱚᱱᱟ ᱫᱚ ᱚᱠᱟ ᱞᱮᱠᱟ ᱦᱩᱭᱩᱜᱼᱟ ᱦᱮᱸ ᱥᱮ ᱵᱟᱝ ᱟᱫᱚ ᱧᱮᱞ ᱫᱚ ᱧᱮᱞᱚᱜ ᱠᱟᱱ ᱜᱮᱭᱟ ᱠᱤᱪᱷᱩ ᱠᱤᱪᱷᱩ ᱟ ᱟᱹᱛᱩᱳ ᱠᱚᱨᱮ ᱫᱚ ᱱᱚᱝᱠᱟ ᱛᱩᱢᱫᱟᱜ ᱴᱟᱢᱟᱠ ᱠᱚᱛᱮᱜ ᱜᱮ ᱵᱟᱯᱞᱟ ᱟᱨ ᱱᱚᱝᱠᱟ ᱮᱴᱟᱜ ᱮᱴᱟᱜ ᱟᱨᱦᱚᱸ ᱟᱹᱛᱳ ᱠᱚᱨᱮ ᱫᱚ ᱢᱟᱱᱮ ᱵᱚᱠᱥ ᱢᱟᱭᱤᱠ ᱠᱚᱛᱮ ᱦᱚᱸ ᱠᱚ ᱵᱟᱯᱞᱟᱜ ᱠᱟᱱ ᱜᱮᱭᱟ ᱟᱨ
ᱟᱸᱻ ᱟᱞᱮ ᱥᱮᱫ ᱫᱚ ᱜᱚᱝᱠᱮ ᱵᱚᱠᱥ ᱢᱟᱭᱤᱠ ᱫᱚ ᱢᱮᱱᱠᱷᱟᱱ ᱫᱚ ᱯᱟᱸᱪ ᱵᱚᱪᱷᱚᱨ ᱞᱟᱦᱟ ᱨᱮᱜᱮ ᱵᱚᱱᱫᱚ ᱦᱩᱭ ᱟᱠᱟᱱᱟ ᱮᱠᱷᱚᱱ ᱫᱚ ᱛᱩᱢᱫᱟᱜ ᱴᱟᱢᱟᱠ ᱜᱮ
ᱱᱟᱯᱟᱭ
ᱤᱧᱟᱹᱜ ᱯᱚᱠᱠᱷᱮ ᱫᱚ ᱢᱮᱱᱠᱷᱟᱱ ᱫᱚ ᱵᱟᱱᱟᱨ ᱫᱚᱦᱚ ᱦᱚᱸ ᱴᱷᱤᱠᱟᱹᱱ ᱜᱮᱭᱟ ᱞᱮᱠᱤᱱ ᱫᱚ ᱡᱟᱹᱥᱛᱤ ᱫᱚ ᱵᱟᱝᱟ ᱛᱩᱢᱫᱟᱜ ᱴᱟᱢᱟᱠ ᱜᱮ ᱡᱟᱹᱥᱛᱤ ᱜᱮ ᱦᱳᱭ ᱟᱛᱮ ᱵᱚᱠᱥ ᱢᱟᱭᱤᱠ ᱵᱟᱝ ᱫᱚᱦᱚ ᱞᱮᱠᱷᱟᱱ ᱫᱚ ᱵᱟᱯᱞᱟ ᱞᱮᱠᱟ ᱵᱟᱝ ᱵᱩᱡᱩᱜᱼᱟ ᱥᱮ
ᱵᱟᱝ ᱵᱟᱝ ᱵᱟᱝ ᱵᱟᱝ ᱟᱨ ᱟᱵᱚᱣᱟᱜ ᱫᱚ ᱮᱠᱪᱩᱭᱮᱞᱤ ᱡᱟᱦᱟᱸ ᱞᱟᱭᱞᱟᱠᱪᱟᱨ ᱪᱟᱨ ᱨᱮ ᱢᱮᱱᱟᱜ ᱛᱟᱵᱚᱱᱟ ᱟᱹᱨᱤᱪᱟᱞᱤ ᱨᱮ ᱚᱱᱟᱜᱮ ᱡᱚᱛᱷᱟᱛ ᱠᱟᱹᱢᱤᱨᱮ ᱟᱹᱜᱩ ᱞᱮᱠᱷᱟᱱ ᱥᱮ ᱵᱮᱵᱚᱦᱟᱨ ᱞᱮᱠᱷᱟᱱ ᱚᱱᱟᱜᱮ ᱵᱷᱟᱜᱮ ᱡᱩᱛ ᱵᱩᱡᱷᱟᱹᱜᱼᱟ ᱟᱨ ᱛᱩᱢᱫᱟᱜᱼᱼᱛᱩᱢᱫᱟᱜ ᱴᱟᱢᱟᱠ ᱫᱚ ᱮᱠᱪᱩᱭᱤ ᱥᱟᱱᱛᱟᱲ ᱥᱟᱯᱟᱯ ᱨᱮᱱᱟᱜ ᱮᱸᱻ ᱢᱤᱫᱴᱟᱹᱝ ᱟᱵᱚᱣᱟᱜ ᱢᱟᱨᱟᱝ ᱪᱤᱛᱟᱹᱨ ᱠᱟᱱ ᱛᱟᱵᱚᱱᱟ
ᱦᱳᱭ ᱦᱳᱭ
ᱟᱫᱚ ᱡᱩᱫᱤ ᱱᱤᱛ ᱡᱩᱫᱤ ᱟᱵᱚ ᱡᱩᱫᱤ ᱵᱚᱱ ᱱᱚᱝᱠᱟᱭᱟ ᱡᱮ ᱥᱩᱫᱩ ᱵᱚᱠᱥ ᱢᱟᱭᱤᱠᱵᱚᱱ ᱟᱹᱜᱩᱭᱟ ᱟᱨ ᱡᱩᱫᱤ ᱱᱚᱛᱮ ᱛᱩᱢᱫᱟᱜ ᱴᱟᱢᱟᱠ ᱦᱚᱸ ᱥᱚᱲᱮᱜ ᱠᱟᱱᱟ ᱥᱮ ᱟᱨ ᱟᱨ ᱟᱵᱚᱣᱟᱜ ᱡᱚᱛᱚᱱᱟᱜ ᱞᱟᱹᱠᱛᱤ ᱨᱮᱱᱟᱜ ᱡᱤᱱᱤᱥ ᱫᱚ ᱦᱩᱭᱩᱜ ᱠᱟᱱ ᱛᱟᱵᱚᱱᱟ ᱛᱩᱢᱫᱟᱜ ᱴᱟᱢᱟᱠ
ᱦᱳᱭ ᱦᱳᱭ
ᱡᱟᱦᱟᱸ ᱫᱚ ᱵᱟᱯᱞᱟ ᱠᱚᱨᱮ ᱵᱚᱱ ᱤᱭᱩᱥ ᱫᱟᱲᱮᱭᱟᱜᱼᱟ ᱥᱮ ᱵᱚᱱ ᱵᱮᱵᱚᱦᱟᱨ ᱫᱟᱲᱮᱭᱟᱜᱼᱟ ᱥᱮ ᱵᱷᱟᱜᱮ ᱵᱚᱱ ᱨᱟᱹᱥᱠᱟᱹ ᱫᱟᱲᱮᱭᱟᱜᱼᱟ ᱟᱵᱚᱣᱟᱜ ᱫᱚ ᱚᱱᱟ ᱜᱮᱛᱟᱵᱚᱱ ᱛᱚ ᱢᱤᱫᱴᱮᱱ ᱩᱯᱨᱩᱢ
ᱦᱳᱭ ᱦᱳᱭ ᱢᱮᱱᱠᱷᱟᱱ ᱫᱚ ᱵᱚᱠᱥ ᱠᱚᱫᱚ ᱥᱤᱧ ᱢᱟᱨᱥᱟᱞ ᱜᱟᱱ ᱵᱟᱡᱟᱣ ᱞᱮᱠᱷᱟᱱ ᱫᱚ ᱴᱷᱤᱠ ᱠᱟᱱ ᱜᱮᱭᱟ
ᱦᱚᱸ ᱴᱷᱤᱠᱟᱹᱱ ᱜᱮᱭᱟ ᱟᱨ ᱦᱳᱭ
ᱵᱟᱯᱞᱟ ᱞᱮᱠᱟ ᱦᱚᱸ ᱵᱩᱡᱚᱜᱼᱟ ᱟᱨᱠᱤ ᱡᱮ ᱦᱳᱭᱳᱜ ᱠᱟᱱᱟ ᱵᱟᱯᱼᱼ
ᱦᱳᱭᱳᱜ ᱠᱟᱱᱟ ᱢᱤᱫᱴᱮᱱ ᱦᱮᱸ ᱢᱤᱫᱴᱮᱱ ᱱᱚᱝᱠᱟ ᱛᱮᱦᱚᱸ ᱦᱳᱭᱳᱜ ᱜᱮᱭᱟ
ᱟᱨ ᱵᱟᱠᱤ ᱫᱚ ᱛᱩᱢᱫᱟᱜ ᱴᱟᱢᱟᱠ ᱜᱮ ᱮᱱᱮᱡ ᱠᱚ ᱠᱚᱫᱚ ᱠᱷᱟᱱ ᱵᱷᱟᱹᱜᱤᱭᱟ ᱵᱚᱠᱥ ᱠᱚᱨᱼᱼᱠᱚᱨᱮ ᱫᱚ ᱱᱩ ᱠᱟᱛᱮ ᱦᱟᱱᱛᱮ ᱱᱷᱟᱛᱮ
ᱮᱠᱟᱞ ᱮᱠᱟᱞ
ᱦᱮᱸᱻ
ᱟᱨ ᱛᱟᱦᱞᱮ ᱟᱯᱮ ᱥᱮᱱ ᱫᱚ ᱪᱮᱫ ᱞᱮᱠᱟ ᱵᱚᱭᱦᱟ ᱢᱟᱱᱮ ᱚᱱᱠᱟ ᱵᱟᱯᱞᱟ ᱠᱚ ᱠᱚᱨᱮᱱᱟᱜ ᱵᱤᱦᱟᱹ ᱵᱟᱼᱼ ᱵᱟᱯᱞᱟ ᱠᱚ ᱠᱤᱝᱵᱟ ᱯᱚᱨᱚᱵᱽ ᱯᱟᱛᱟ ᱠᱚ ᱡᱟᱦᱟᱱᱟᱜ ᱠᱚ ᱪᱮᱫ ᱞᱮᱠᱟ ᱢᱟᱱᱮ ᱱᱟᱭᱛᱮ ᱱᱟᱯᱟᱭ ᱛᱮ ᱪᱮᱠᱟ ᱨᱟᱹᱥᱠᱟᱹ ᱛᱮᱜᱮ ᱯᱟᱨᱚᱢᱚᱜ ᱜᱮᱭᱟ
ᱦᱩᱸ ᱨᱟᱹᱥᱠᱟᱹ ᱛᱮᱜᱮ ᱟᱨ ᱨᱩᱣᱟᱹ ᱵᱟᱲᱟᱭ ᱛᱮ ᱴᱷᱤᱠ ᱜᱮ ᱛᱷᱚᱲᱟ ᱨᱟᱹᱥᱠᱟᱹ ᱜᱮ ᱵᱩᱡᱩᱜ ᱛᱮ ᱡᱟᱦᱟᱸᱭ ᱫᱚ ᱵᱟᱠᱚ ᱵᱟᱲᱟᱭᱟ ᱩᱱᱠᱩ ᱫᱚ ᱠᱚᱭᱚᱜ ᱠᱟᱜ ᱠᱚ
ᱦᱮᱸ ᱮᱠᱟᱞ ᱮᱠᱟᱞ ᱮᱠᱟᱞ ᱮᱠᱟᱞ ᱮᱠᱟᱞ ᱡᱟᱹᱥᱛᱤ ᱠᱟᱭ ᱪᱮᱫ ᱧᱮᱞ ᱧᱟᱢᱚᱜ ᱜᱮᱭᱟ ᱟᱯᱮ ᱥᱮᱱ ᱫᱚ ᱢᱟᱱᱮ ᱟᱯᱮ ᱢᱟ ᱟᱢ ᱢᱟᱢ ᱞᱟᱹᱭᱮᱫ ᱜᱮᱭᱟ ᱵᱚᱱᱫᱚ ᱟᱠᱟᱜ-ᱟ ᱠᱚ ᱛᱟᱦᱞᱮ ᱛᱩᱢᱫᱟᱜ ᱴᱟᱢᱟᱠ ᱛᱮᱜᱮ ᱟᱯᱮ ᱥᱮᱫ ᱫᱚ ᱵᱤᱥᱤ ᱵᱷᱟᱹᱜᱤ ᱡᱚᱢᱮᱞᱟᱭ ᱦᱳᱭᱳᱜ ᱜᱮᱭᱟ ᱵᱟᱝ
ᱦᱳᱭ ᱦᱳᱭ
ᱟᱹᱰᱤ ᱱᱟᱯᱟᱭ ᱟᱹᱰᱤ ᱱᱟᱯᱟᱭ
ᱤᱱᱟᱹ ᱛᱮᱜᱮ ᱡᱚᱛᱚ ᱠᱚ ᱨᱟᱹᱥᱠᱟᱹᱭᱟ ᱮᱠᱪᱩᱭᱮᱞᱤ ᱫᱚ ᱛᱩᱢᱫᱟᱜ ᱴᱟᱢᱟᱠ ᱜᱮ ᱴᱷᱤᱠᱚᱜᱼᱟ ᱛᱩᱢᱫᱟᱜ ᱴᱟᱢᱟᱠ ᱫᱚ ᱜᱳᱜᱳ ᱛᱟᱠᱚ ᱦᱚᱸ ᱡᱚᱛᱚ ᱦᱚᱲ ᱜᱮᱠᱚ ᱟᱨᱠᱤ ᱮᱱᱮᱡ ᱫᱟᱲᱮᱜ ᱟᱠᱚ
ᱮᱠᱟᱞ ᱮᱠᱟᱞ ᱮᱠᱟᱞ
ᱰᱤᱡᱮ ᱵᱚᱠᱥ ᱠᱚᱛᱮ ᱫᱚ ᱱᱚᱝᱠᱟ ᱦᱟᱨᱟ ᱨᱟᱠᱟᱵ ᱠᱚᱲᱟ ᱠᱩᱲᱤ ᱠᱚᱫᱚ ᱩᱱᱠᱩ ᱫᱚ ᱴᱷᱤᱠ ᱜᱮᱠᱚ ᱡᱟᱹᱥᱛᱤ ᱜᱮ ᱮᱱᱮᱡ ᱟᱠᱚ ᱜᱳᱜᱳ ᱛᱟᱠᱚ ᱫᱚ ᱠᱷᱟᱹᱞᱤ ᱧᱮᱞ ᱜᱮᱠᱚ ᱫᱟᱲᱮᱭᱟᱜᱼᱟ ᱩᱱᱠᱩ ᱫᱚ ᱤᱱᱠᱟ ᱫᱚ ᱫᱚᱱ ᱫᱚ ᱫᱟᱲᱮᱜ ᱟᱠᱚ ᱵᱟᱝ-ᱟ
ᱵᱟᱠᱚ ᱫᱟᱲᱮᱭᱟᱜᱼᱟ ᱵᱟᱠᱚ ᱫᱟᱲᱮᱭᱟᱜᱼᱟ ᱮᱠᱟᱞ ᱥᱟᱹᱨᱤ ᱠᱟᱛᱷᱟ ᱱᱚᱣᱟ ᱫᱚ
ᱚᱱᱟ ᱛᱮᱫᱚ ᱛᱩᱢᱫᱟᱜ ᱴᱟᱢᱟᱠ ᱜᱮ ᱴᱷᱤᱠ ᱟᱵᱚ᱾
ᱮᱠᱟᱞ ᱮᱠᱟᱞ ᱮᱠᱟᱞ ᱟᱵᱚ ᱱᱚᱣᱟ ᱜᱮ ᱟᱨᱠᱤ ᱟᱵᱚ ᱡᱟᱦᱟᱸ ᱛᱤᱱᱟᱹᱜ ᱱᱚ ᱛᱮ ᱟᱞᱮ ᱥᱮᱱ ᱫᱚ ᱱᱚᱜᱼᱚ ᱱᱚᱝᱠᱟᱧ ᱞᱟᱹᱭᱟᱫ ᱢᱮᱭᱟ ᱢᱟᱱᱮ ᱦᱚᱭᱛᱳ ᱠᱤᱪᱷᱩ ᱠᱤᱪᱷᱩ ᱛᱮ ᱠᱚᱢ ᱠᱚᱢᱛᱮ, ᱛᱚ ᱵᱚᱱᱫᱚᱜᱼᱟ ᱚᱱᱠᱟ᱾ ᱵᱩᱡᱷᱟᱹᱜ ᱠᱟᱱᱟ ᱟᱨ ᱢᱟᱱᱮ ᱱᱚᱝᱠᱟ ᱟᱞᱮ ᱥᱳᱨ ᱥᱳᱯᱳᱨ ᱟᱛᱳ ᱠᱚᱨᱮ ᱫᱚ ᱠᱤᱪᱷᱩ ᱠᱤᱪᱷᱩ ᱴᱚᱴᱷᱟ ᱠᱚᱨᱮ ᱫᱚ ᱧᱮᱞ ᱟᱠᱟᱱ ᱜᱮᱭᱟ ᱛᱩᱢᱫᱟᱜ ᱴᱟᱢᱟᱠ ᱠᱚᱛᱮ ᱜᱮᱠᱚ ᱵᱟᱯᱞᱟᱜ ᱠᱟᱱᱟ ᱵᱚᱠᱥ ᱢᱟᱭᱤᱠ ᱠᱚᱫᱚ ᱵᱟᱠᱚ ᱟᱹᱜᱩᱭᱮᱫᱟ ᱠᱤᱱᱛᱩ ᱟᱨᱚ ᱱᱚᱝᱠᱟ ᱟᱞᱮ ᱟᱨ ᱠᱟᱹᱡ ᱥᱳᱨ ᱧᱚᱜ ᱥᱮ ᱥᱟᱺᱜᱤᱧ ᱧᱚᱜ ᱚᱱᱠᱟ ᱨᱮᱫᱚ ᱠᱤᱱᱛᱩ ᱵᱚᱠᱥᱚ ᱠᱚᱠᱚ ᱟᱹᱜᱩᱭᱫᱟ᱾ ᱟᱫᱚ ᱚᱱᱟᱜᱮ ᱟᱥᱛᱮ ᱟᱥᱛᱮ ᱫᱤᱠᱷᱤ ᱢᱤᱫᱴᱮᱱ ᱪᱮᱫ ᱞᱮᱠᱟ ᱢᱟᱱᱮ ᱧᱮᱞ ᱦᱚᱸ ᱧᱮᱞᱚᱜ ᱠᱟᱱᱟ ᱠᱟᱹᱡ ᱮᱴᱟᱜ ᱨᱚᱠᱚᱢ ᱧᱚᱜ ᱜᱮ ᱠᱟᱨᱚᱱ, ᱜᱳᱜᱳ ᱛᱟᱠᱚ ᱥᱮ ᱟᱭᱳ ᱛᱟᱠᱚ ᱩᱱᱠᱩ ᱫᱚ ᱮᱠᱟᱞ ᱜᱮ ᱵᱟᱝᱠᱚ ᱮᱱᱮᱡ ᱫᱟᱲᱮᱭᱟᱜᱼᱟ ᱚᱱᱟ ᱫᱚ ᱥᱟᱹᱨᱤ ᱠᱟᱛᱷᱟ ᱜᱮ ᱠᱟᱱᱟ᱾ ᱛᱩᱢᱫᱟᱜ ᱴᱟᱢᱟᱠ ᱛᱮᱠᱷᱟᱱ ᱫᱚ ᱡᱷᱚᱛᱚ ᱜᱮᱢ ᱨᱟᱹᱥᱠᱟᱹ ᱫᱟᱲᱮᱭᱟᱜᱼᱟ᱾
ᱦᱩᱸ
ᱛᱟᱦᱞᱮ ᱵᱚᱭᱦᱟ ᱡᱚᱢ ᱵᱟᱲᱟ ᱠᱚᱫᱚ ᱦᱟᱸᱜ ᱛᱤᱨᱮᱢ ᱡᱚᱢ ᱵᱟᱲᱟᱭᱟ?
ᱦᱮᱸ ᱡᱚᱢ ᱵᱟᱲᱟ ᱫᱚ ᱞᱮᱴ ᱜᱮᱭᱟ ᱦᱟᱸᱜ ᱱᱟᱥᱛᱟ ᱫᱚ ᱦᱳᱭ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱟᱨ ᱟᱹᱰᱤ ᱜᱷᱟᱲᱤ ᱱᱚᱝᱠᱟ ᱜᱮ ᱴᱷᱤᱠ ᱜᱮᱭᱟ ᱟᱹᱰᱤ ᱜᱷᱟᱹᱲᱤᱡ ᱞᱟᱝ ᱨᱚᱯᱚᱲᱱᱟ᱾ ᱟᱨ ᱱᱚᱝᱠᱟ ᱜᱮ ᱛᱟᱦᱞᱮ ᱡᱚᱦᱟᱨ ᱜᱮ ᱱᱤᱭᱟᱹ ᱜᱷᱟᱹᱲᱤᱡ ᱫᱚ ᱛᱟᱦᱞᱮ᱾
ᱴᱷᱤᱠ ᱜᱮ ᱡᱚᱦᱟᱨ ᱜᱮ᱾
ᱡᱚᱦᱟᱨ ᱜᱮ ᱢᱟ᱾